ᱦᱮᱞᱳᱻ
ᱦᱮᱸ, ᱦᱮᱞᱳ᱾
ᱦᱮᱸ ᱡᱚᱦᱟᱨ ᱜᱮ᱾
ᱦᱳᱭ ᱦᱳᱭ ᱡᱚᱦᱟᱨ ᱜᱮ᱾
ᱟᱸ ᱨᱚᱲ ᱵᱤᱱ ᱟᱸᱡᱚᱢ ᱧᱟᱢᱮᱫ ᱛᱟᱹᱞᱤᱧᱟ?
ᱦᱳᱭ ᱟᱸᱡᱚᱢ ᱧᱟᱢᱮᱫ ᱛᱟᱵᱤᱱᱟᱞᱤᱤᱧ᱾ ᱟᱹᱞᱤᱧᱟᱜ ᱵᱤᱱ ᱟᱸᱡᱚᱢ ᱧᱟᱢᱫᱟ?
ᱦᱳᱭ ᱟᱹᱵᱤᱱᱟᱜ ᱦᱚᱸ ᱨᱤᱞᱟᱹᱢᱟᱞᱟ ᱰᱟᱹᱰᱤ ᱠᱩᱧ ᱫᱟᱜ ᱞᱮᱠᱟᱞᱤᱧ ᱟᱸᱡᱚᱢ ᱧᱟᱢᱮᱫ ᱛᱟᱹᱵᱤᱱᱟ᱾
ᱚ, ᱟᱪᱪᱷᱟ ᱟᱹᱰᱤ ᱱᱟᱯᱟᱭ ᱛᱟᱦᱚᱞᱮ᱾
ᱦᱳᱭ ᱦᱳᱭ ᱱᱟᱯᱟᱭ ᱜᱮ᱾
ᱦᱮᱸ᱾
ᱛᱟᱦᱞᱮ ᱱᱤᱭᱟᱹ ᱚᱠᱛᱚ ᱫᱚ ᱪᱮᱫ ᱠᱚᱵᱤᱱ ᱪᱤᱠᱟᱹ ᱵᱟᱲᱟᱭᱫᱟ?
ᱱᱤᱭᱟᱹ ᱜᱷᱟᱹᱲᱤᱡ ᱫᱚ ᱪᱮᱫ ᱦᱚᱸ ᱵᱟᱝᱞᱤᱧ ᱪᱤᱠᱟᱹ ᱵᱟᱲᱟᱭᱫᱟ ᱫᱩᱲᱩᱵ ᱵᱟᱲᱟ ᱦᱩᱭ ᱠᱟᱱᱟ᱾ ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱟ?
ᱦᱳᱭ ᱟᱹᱞᱤᱧ ᱦᱚᱸ ᱪᱤᱠᱟᱹ ᱫᱟᱜ ᱡᱟᱹᱲᱤᱭᱟᱞᱮ ᱠᱟᱱᱟ ᱛᱚ ᱠᱚᱢ ᱠᱚᱢ᱾
ᱩᱸ, ᱦᱳᱭ᱾
ᱟᱫᱚ ᱛᱟᱦᱞᱮ ᱦᱤᱸᱛᱳᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱚ ᱟᱪᱪᱷᱟ,
ᱠᱟᱹᱢᱤ ᱠᱚᱦᱚᱸ ᱛᱚ ᱵᱟᱹᱱᱩᱜ ᱠᱟᱜ-ᱟ᱾
ᱚ ᱟᱤᱭᱟᱹ ᱢᱮᱱᱫᱟᱞᱤᱧ ᱛᱟᱦᱚᱞᱮ ᱦᱩᱲᱩ ᱨᱚᱦᱚᱭ ᱠᱚᱫᱚᱯᱮ ᱥᱟᱹᱛ ᱠᱮᱭᱟ?
ᱦᱩᱸ ᱦᱩᱲᱩ ᱨᱚᱦᱚᱭ ᱠᱚᱫᱚ ᱟᱹᱞᱤᱥᱮᱫ ᱫᱚ ᱱᱟ ᱠᱷᱟᱱ ᱟᱹᱣᱨᱤ ᱞᱮ ᱮᱚᱦᱚᱵ ᱫᱟᱲᱮᱭᱟᱜᱼᱟ᱾
ᱚ ᱮᱛᱚᱦᱚᱵ ᱜᱮ ᱟᱹᱣᱨᱤ ᱦᱩᱭᱩᱜ-ᱟ?
ᱟᱹᱣᱨᱤ ᱟᱹᱣᱨᱤ᱾
ᱚᱻ ᱟᱪᱪᱷᱟ᱾
ᱟᱹᱵᱤᱱ ᱥᱮᱫ ᱫᱚ?
ᱟᱞᱤᱧ ᱥᱮᱫ ᱫᱚ ᱦᱚᱜ-ᱚᱭ ᱮᱛᱚᱦᱚᱵ ᱦᱩᱭ ᱠᱟᱱᱟ ᱛᱚ ᱟᱹᱣᱨᱤ ᱢᱩᱪᱟᱹᱫᱚᱜᱼᱟ᱾
ᱚ ᱟᱪᱪᱷᱟ ᱟᱪᱪᱷᱟ ᱛᱟᱦᱞᱮ ᱱᱟᱯᱟᱭ ᱜᱮ᱾
ᱦᱳᱭ ᱱᱟᱯᱟᱭ ᱫᱚ ᱱᱟᱯᱟᱭ ᱜᱮ᱾
ᱟᱫᱚ ᱱᱟᱜ ᱟᱹᱵᱤᱱ ᱵᱤᱱ ᱞᱟᱹᱭ ᱠᱤᱜᱼᱟ ᱟᱹᱵᱤᱱ ᱥᱮᱫ ᱢᱟ ᱯᱮ ᱮᱛᱚᱦᱚᱵ ᱟᱠᱟᱫᱟ ᱟᱫᱚ ᱱᱟᱜᱠᱷᱟᱱ ᱟᱹᱞᱤᱧ ᱚᱱᱟ ᱟᱸᱡᱚᱢ ᱛᱮ ᱠᱟᱹᱴᱤᱡ᱾ ᱫᱩᱠᱠᱷᱚ ᱫᱚᱞᱤᱧ ᱵᱩᱡᱽ ᱜᱚᱜ ᱠᱮᱫ ᱜᱮᱭᱟ᱾
ᱦᱳᱭ ᱟᱫᱚ ᱟᱹᱣᱨᱤ ᱯᱮ ᱮᱛᱚᱦᱚᱵ ᱟᱛᱚ ᱟᱯᱮ ᱫᱚ?
ᱦᱳᱭ ᱦᱳᱭ᱾
ᱟᱫᱚ ᱪᱮᱫ ᱞᱮᱠᱟ ᱪᱮᱫ ᱠᱷᱟᱹᱛᱤᱨ ᱛᱮ ᱵᱟᱝᱯᱮ ᱮᱛᱚᱦᱚᱵ ᱠᱟᱜᱼᱟ ᱥᱮᱨᱢᱟ ᱢᱟᱱᱮ ᱡᱟᱹᱲᱤ ᱵᱟᱝ? ᱠᱷᱟᱹᱛᱤᱨ ᱛᱮ ᱥᱮ ᱪᱮ ᱞᱮᱠᱟ?
ᱦᱳᱭ ᱦᱳᱭ ᱦᱳᱭ ᱦᱳᱭ᱾ ᱟᱞᱮᱥᱤᱫ ᱫᱚ ᱠᱷᱟᱱ ᱚᱱᱠᱟ ᱥᱮᱨᱢᱟ ᱡᱟᱹᱲᱤ ᱦᱚᱸ ᱡᱟᱹᱥᱛᱤ ᱧᱚᱜ ᱵᱟᱭ ᱫᱟᱜ ᱡᱟᱹᱲᱤᱠᱟᱜ ᱞᱮᱭᱟ᱾ ᱟᱫ ᱟᱫᱚ ᱚᱱᱟ ᱠᱷᱟᱹᱛᱤᱨ ᱛᱮᱜᱮ ᱱᱤᱛᱳᱜ ᱦᱚᱹ᱾ ᱞᱮ ᱮᱛᱚᱦᱚᱵ ᱫᱟᱲᱮᱼᱟ᱾
ᱚᱸ ᱟᱹᱞᱤᱧ ᱦᱚᱸ ᱟᱹᱰᱤ ᱫᱩᱠ ᱞᱤᱧ ᱟᱹᱭᱠᱟᱹᱣ ᱠᱮᱜᱼᱟ ᱮᱠᱷᱚᱱ ᱟᱹᱣᱨᱤ ᱯᱮ ᱛᱚᱦᱚᱵᱟ᱾ ᱚᱫᱷᱮᱠ ᱚᱫᱷᱮᱠ ᱚᱫᱷᱮᱠ ᱴᱚᱴᱷᱟ ᱠᱚᱨᱮ ᱫᱚ ᱵᱟᱨᱟᱵᱟᱨᱤ ᱜᱚᱫ ᱠᱮᱫᱟ ᱠᱚ ᱟᱨ, ᱟᱞᱮ ᱦᱚᱸᱢᱟ ᱦᱚᱜᱼᱚᱭ ᱞᱮ ᱪᱷᱩᱴᱟᱹᱣ ᱜᱚᱫ ᱠᱟᱱᱟ ᱟᱯᱮ ᱥᱮᱫ ᱫᱚ ᱟᱹᱣᱨᱤᱯᱮ ᱪᱷᱩᱴᱟᱹᱜᱼᱟ᱾
ᱦᱳᱭ ᱦᱳᱭ ᱟᱨ ᱚᱠᱛᱚ ᱠᱚᱦᱚᱸ ᱢᱟᱛᱚ ᱯᱚᱞᱚᱢ ᱪᱟᱞᱟᱜ ᱠᱟᱱᱟ ᱥᱮ᱾
ᱦᱳᱭ ᱚᱠᱛᱚ ᱦᱚᱸ ᱟ ᱟᱸᱰᱤ᱾ ᱚᱠᱛᱚ ᱫᱚ ᱟᱭᱜ ᱚᱠᱛᱚ ᱨᱮᱱᱟᱜ ᱠᱟᱹᱢᱤ ᱜᱮ ᱠᱟᱹᱢᱤᱟᱭ ᱮᱱᱠᱷᱟᱱ ᱫᱚ ᱟᱫᱚ ᱫᱟᱜ ᱜᱮ ᱵᱟᱭ ᱫᱟᱜ ᱟᱵᱚᱱ ᱠᱟᱱᱟᱭ᱾
ᱦᱳᱭ ᱦᱳᱭ ᱦᱳᱭ᱾
ᱦᱳᱭ᱾
ᱟᱫᱚ ᱱᱟᱠᱷᱟᱱ ᱫᱟᱜ ᱫᱚᱭ ᱫᱟᱜ ᱡᱟᱹᱲᱤᱭᱮᱫᱟ ᱟᱫᱚ ᱚᱱᱠᱟ ᱱᱟᱜ ᱠᱷᱟᱱ ᱦᱚᱲ ᱞᱚᱦᱚᱫ ᱞᱮᱠ ᱠᱟ ᱟᱨ ᱚᱱᱠᱟ ᱠᱷᱟᱹᱨᱟᱹᱭ ᱞᱚᱥᱚᱫ ᱞᱮᱠᱟᱭ ᱫᱟᱜ ᱡᱟᱹᱲᱤᱭᱟᱞᱮ ᱠᱟᱱᱟ᱾
ᱦᱳᱭ ᱟᱫᱚ ᱡᱟᱹᱥᱛᱤ ᱧᱚᱜ-ᱮ ᱫᱟᱜ ᱡᱟᱹᱲᱤ ᱞᱮᱠᱷᱟᱱ ᱫᱚ ᱱᱟᱯ ᱯᱟᱭ ᱠᱚᱜᱼᱟ ᱵᱟᱝ ᱥᱮ?
ᱦᱳᱭ ᱦᱳᱭ᱾
ᱠᱷᱮᱛ ᱠᱚᱛᱚ, ᱛᱟᱦᱚᱞᱮ ᱠᱷᱮᱛ ᱠᱚᱫᱚ ᱫᱟᱜ ᱠᱷᱮᱛ ᱠᱚᱨᱮ ᱫᱟᱜ ᱫᱚ ᱵᱟᱝ ᱛᱚᱢᱵᱟᱜ ᱠᱟᱱᱟ ᱵᱟᱝᱥᱮ?
ᱵᱟᱝ ᱵᱟᱝ ᱚᱱᱠᱟ ᱠᱟᱹᱴᱤᱡ ᱠᱟᱹᱴᱤᱡ ᱛᱚᱢᱵᱟᱜ ᱠᱟᱱ ᱨᱮᱦᱚᱸ, ᱫᱷᱚᱥᱨᱟ ᱫᱤᱱ ᱛᱮᱜᱮ ᱟᱸᱡᱮᱫ ᱪᱟᱵᱟᱜ ᱠᱟᱱᱟ᱾
ᱚᱸ ᱟᱫᱚ ᱢᱮᱱᱫᱟᱞᱤᱧ ᱡᱮ ᱦᱚᱸᱜᱼᱚᱭ ᱡᱮ ᱥᱮᱨᱢᱟ ᱫᱟᱹᱲᱤ ᱵᱷᱚᱨᱥᱟ ᱜᱮ ᱥᱮ ᱚᱱᱟ ᱠᱮᱱᱮᱞ ᱠᱚ? ᱚ ᱥᱮᱞᱚ ᱠᱚ ᱵᱟᱹᱱᱩᱜ ᱠᱟᱫᱟ ᱟᱯᱮ ᱚᱱᱛᱮ ᱫᱚ?
ᱦᱮᱸ ᱟᱹᱞᱤᱧ ᱥᱮᱫ ᱫᱚ ᱱᱟᱜ ᱠᱷᱟᱱ ᱚᱱᱠᱟ ᱠᱮᱱᱮᱞ ᱠᱚ ᱥᱮ ᱢᱮᱱᱟᱜ ᱫᱚ ᱢᱮᱱᱟᱜ ᱟᱠᱟᱜᱼᱟ ᱚᱱᱠᱟ ᱢᱟᱨᱥᱟᱞ ᱠᱚ ᱢᱚᱴᱚᱨ ᱠᱚ᱾
ᱦᱳᱭ᱾
ᱟᱫᱚ ᱱᱟᱜ ᱱᱤᱛᱳᱜ ᱛᱚ ᱠᱮᱱᱮᱞ ᱫᱟᱜ ᱫᱚ ᱵᱟᱞᱮ ᱧᱟᱢ ᱮᱫᱟ ᱟᱨ ᱚᱱᱠᱟ ᱢᱚᱴᱚᱨ ᱠᱚᱦᱚᱸ ᱥᱮ ᱢᱟᱨᱥᱟᱞ ᱠᱚᱛᱮ ᱦᱚᱸ ᱫᱟᱜ ᱠᱚᱫᱚ ᱵᱟᱞᱮ ᱦᱟᱛᱟᱣ ᱵᱟᱲᱟᱭ ᱜᱮᱭᱟ᱾ ᱪᱮᱫᱟᱜ ᱥᱮ ᱚᱱᱟ ᱛᱮᱵᱤᱱ ᱦᱟᱛᱟᱣ ᱞᱮᱠᱷᱟᱱ ᱛᱚ ᱠᱟᱹᱣᱰᱤ ᱠᱚᱫᱚ ᱞᱟᱜᱟᱜ ᱜᱮᱭᱟ ᱥᱮ᱾
ᱚ ᱦᱳᱭ ᱦᱳᱭ ᱠᱟᱹᱣᱰᱤ ᱫᱚ ᱞᱟᱜᱟᱜ ᱜᱮᱭᱟ᱾
ᱚᱱᱟ ᱛᱮᱵᱤᱱ ᱨᱚᱦᱚᱭ ᱞᱮᱠᱷᱟᱱ ᱛᱤᱦᱤᱧ ᱵᱤᱱ ᱫᱟᱜ ᱵᱤᱱ ᱮᱢᱟᱜ-ᱟ ᱟᱨ ᱵᱤᱱ ᱞᱚᱥᱚᱫ ᱚᱪᱚᱭᱟ ᱟᱨ ᱜᱟᱯ ᱟ ᱛᱮᱜᱮ ᱟᱸᱡᱮᱫᱚᱜᱼᱟ᱾
ᱦᱳᱭ ᱦᱳᱭ᱾
ᱚᱱᱟ ᱚᱱᱟ ᱠᱷᱟᱹᱛᱤᱨ ᱜᱮ ᱚᱱᱠᱟ ᱥᱮᱨᱢᱟ ᱡᱟᱜ ᱜᱮᱞᱮ ᱛᱟᱺᱜᱤ ᱠᱟᱜᱼᱟ᱾
ᱦᱳᱭ ᱛᱚ᱾
ᱟᱫᱚ ᱱᱟᱦᱟᱜ ᱟᱵᱤᱱ ᱥᱮᱫ ᱫᱚ ᱚᱱᱠᱟ ᱥᱮᱨᱢᱟ ᱡᱟᱜ, ᱫᱟᱜ ᱡᱟᱹᱲᱤ ᱛᱮᱜᱮ ᱯᱮ ᱨᱚᱦᱚᱭ ᱠᱟᱜᱼᱟ?
ᱮᱸ ᱦᱳᱭ᱾ ᱥᱮᱨᱢᱟ ᱫᱟᱜ ᱡᱟᱹᱲᱤ ᱛᱮᱜᱮ ᱞᱮ ᱨᱚᱦᱚᱭᱮᱜᱼᱟ, ᱟᱫᱚ ᱚᱱᱠᱟ ᱠᱚᱭᱮᱠ ᱫᱤᱱ ᱫᱟᱜ ᱜᱚᱫᱽ ᱠᱮᱫᱟᱭ᱾ ᱟᱨ ᱱᱤᱭᱟᱹ ᱜᱷᱟᱹᱲᱤᱡ ᱜᱮ ᱦᱚᱸᱜ-ᱚᱭ ᱠᱟᱹᱴᱤᱡ ᱥᱤᱛᱩᱝ ᱥᱤᱛᱩᱝ ᱫᱟᱭ ᱵᱟᱠᱷᱟᱡ ᱚᱱᱮ ᱠᱟᱴ ᱠᱚᱭᱮᱠ ᱫᱤᱱ ᱞᱟᱦᱟ ᱫᱚ ᱚ ᱫᱟᱜ ᱵᱟᱲᱟ ᱜᱚᱫ ᱠᱮᱫᱟᱭ ᱠᱷᱮᱛ ᱠᱚᱫᱚ ᱞᱚᱥᱚᱫ ᱞᱮᱱᱟ ᱚᱱᱟ ᱢᱚᱫᱽᱫᱷᱮ ᱨᱮᱜᱚᱭ ᱚᱭ ᱠᱷᱮᱛ ᱠᱚᱫᱚ ᱞᱚᱥᱚᱫ ᱠᱟᱫᱟ ᱠᱚ ᱟᱫᱚ ᱨᱚᱦᱚᱭ ᱵᱟᱨᱟᱵᱟᱹᱨᱤ ᱦᱮᱡ ᱦᱮᱡ ᱠᱟᱱᱟ ᱛᱟᱦᱞᱮ ᱟᱨ ᱠᱤᱪᱷᱩᱜᱟᱱ ᱵᱟᱹᱠᱤ ᱢᱮᱱᱟᱜᱼᱟ᱾
ᱱᱟᱯᱟᱭ
ᱦᱳᱭ ᱱᱟᱯᱟᱭ ᱫᱚ ᱱᱟᱯᱟᱭ ᱜᱮ᱾
ᱞᱟᱹᱭ ᱫᱟᱞᱤᱧ ᱟᱨ ᱟᱵᱤᱱ ᱥᱮᱫ ᱫᱚ ᱚᱱᱠᱟ ᱫᱚ ᱟᱨ ᱪᱮᱫ ᱪᱟᱥ ᱠᱚ ᱦᱩᱭ ᱵᱟᱲᱟᱜ ᱛᱮ?
ᱩᱸ ᱪᱟᱥ ᱦᱩᱲᱩ ᱦᱩᱲᱩ ᱪᱮᱫ ᱞᱤᱧ ᱞᱟᱹᱭᱟ, ᱦᱳᱲᱳ ᱵᱚᱫᱚᱞ ᱛᱮ ᱥᱮ ᱪᱮᱫ?
ᱦᱳᱭ ᱦᱳᱭ ᱦᱳᱭ᱾
ᱟᱨ ᱜᱟᱱ ᱫᱚ ᱡᱮᱢᱚᱱ ᱥᱚᱥᱟ ᱠᱚ ᱠᱩᱸᱫᱽᱨᱤ ᱠᱚ ᱠᱟᱞᱞᱟ ᱟ ᱵᱤᱱ ᱠᱚ, ᱦᱳᱭ ᱞᱟᱯᱷᱟ ᱠᱚ ᱟᱹᱰᱤ ᱟᱱᱫᱟᱜᱮ ᱪᱟᱥ ᱛᱩ ᱦᱩᱭᱩᱜᱼᱟ?
ᱦᱚᱸ ᱢᱟᱱᱮ ᱥᱟᱹᱵᱽᱡᱤ ᱠᱚᱫᱚ, ᱥᱟᱹᱵᱽᱡᱤ ᱠᱚᱫᱚ ᱡᱷᱚᱛᱚ ᱜᱮ᱾
ᱦᱳᱭ᱾ ᱯᱨᱟᱭ ᱞᱮᱠᱟ ᱜᱮ ᱪᱟᱥ ᱫᱚ ᱦᱩᱭᱩᱜᱼᱟ, ᱡᱮᱢᱚᱱ ᱟᱞᱩ ᱠᱚ ᱟᱞᱩ ᱫᱚ ᱟᱹᱰᱤ ᱡᱟᱹᱥᱛᱤ ᱞᱮ ᱪᱟᱥ ᱜᱮᱭᱟ ᱟᱞᱮ ᱫᱚ᱾
ᱟᱪᱪᱷᱟ ᱟᱞᱩ ᱫᱚ ᱵᱟᱝ?
ᱦᱳᱭ᱾
ᱦᱚᱸ ᱱᱟᱯᱟᱭ ᱜᱮ᱾
ᱟᱨ ᱛᱟᱦᱚᱞᱮ ᱢᱮᱱᱫᱟᱞᱤᱧ ᱡᱮ, ᱦᱳᱭ ᱞᱟᱹᱭ ᱵᱤᱱ᱾
ᱟᱞᱤᱧ ᱞᱤᱧ ᱞᱟᱹᱭ ᱫᱚ ᱱᱟᱜ ᱠᱷᱟᱱ ᱚᱱᱟ ᱠᱚᱫᱚ ᱱᱟᱜ ᱠᱷᱟᱱ ᱱᱚᱠᱟ ᱚᱲᱟᱜ ᱡᱚᱢ ᱞᱮᱠᱟᱜᱮ ᱥᱮ ᱚᱱᱠᱟ ᱟᱹᱠᱷᱨᱤᱧ ᱥᱟᱹᱢᱤᱛ ᱦᱚᱸ᱾
ᱵᱟᱝ ᱢᱟᱱᱮ ᱚᱲᱟᱜ ᱚᱲᱟᱜ ᱡᱚᱢ ᱥᱩᱢᱩᱝ ᱫᱚ ᱵᱟᱝᱟ ᱟᱹᱠᱷᱨᱤᱧ ᱥᱩᱢᱩ ᱟᱠᱷᱨᱤᱧ ᱞᱟᱹᱜᱤᱫ ᱜᱮ᱾ ᱟᱠᱷᱨᱤᱧ ᱞᱟᱹᱜᱤᱫ ᱦᱩᱭ ᱞᱮᱱ ᱠᱷᱟᱱ ᱢᱟ ᱟᱨ ᱚᱲᱟᱜ ᱡᱚᱢ ᱢᱟ ᱦᱩᱭᱩᱜ ᱜᱮᱭᱟ ᱥᱮ᱾
ᱦᱳᱭ ᱦᱳᱭ ᱦᱳᱭ᱾
ᱦᱮᱸ᱾
ᱟᱨ ᱠᱟᱹᱣᱰᱤ ᱟᱨᱡᱟᱣ ᱞᱟᱹᱜᱤᱫ ᱢᱟ ᱚᱱᱟ ᱠᱚᱫᱚ ᱪᱟᱥ ᱵᱟᱲᱟ ᱜᱮ ᱦᱩᱭᱩᱜ-ᱟ ᱥᱮ᱾
ᱦᱳᱭ ᱪᱟᱥ ᱵᱟᱲᱟᱟ ᱜᱮ ᱞᱟᱹᱠᱛᱤᱤᱭᱟ ᱠᱟᱨᱚᱱ ᱮᱸ ᱠᱟᱹᱣᱰᱤ ᱨᱮᱱᱟᱜ ᱦᱚᱸ ᱟᱹᱰᱤ ᱟᱱᱟᱴ ᱢᱮᱱᱟᱜ ᱠᱟᱫᱟ ᱥᱮ᱾ ᱟᱞᱮ ᱢᱟ ᱨᱮᱸᱜᱮᱡ ᱚᱲᱮᱡ ᱦᱚᱲ ᱵᱟᱝ ᱪᱟᱥ ᱞᱮᱠᱷᱟᱱ ᱫᱚ
ᱦᱳᱭ ᱦᱳᱭ, ᱦᱳᱭ᱾ ᱱᱮᱛᱟᱨ ᱢᱟ ᱧᱮᱞᱚᱜ ᱠᱟᱱᱟ ᱠᱟᱹᱣᱰᱤ ᱵᱟᱝ ᱛᱟᱦᱮᱸ ᱞᱮᱱᱠᱷᱟᱱ ᱫᱚ ᱪᱮᱫ ᱜᱮ ᱵᱟᱝ ᱜᱟᱱᱚᱜ᱾
ᱦᱳᱭ᱾ ᱟᱫᱚ ᱢᱮᱱᱫᱟᱞᱤᱧ ᱡᱮ ᱟᱯᱮ ᱚᱱᱛᱮ ᱫᱚ ᱥᱚᱵᱡᱤ ᱠᱚᱫᱚ ᱪᱮᱫ ᱪᱮᱫ ᱥᱚᱵᱡᱤ ᱯᱮ ᱪᱟᱥ ᱜᱮᱭᱟ?
ᱦᱳᱭ ᱟᱞᱮ ᱥᱮᱫ ᱫᱚ ᱱᱟᱜ ᱠᱷᱟᱱ ᱚᱱᱠᱟ ᱥᱚᱵᱡᱤ ᱫᱚ ᱱᱟᱜ ᱠᱷᱟᱱ ᱡᱷᱚᱛᱚ ᱨᱚᱠᱚᱢ ᱜᱮᱠᱚ ᱪᱟᱥᱟ ᱟᱭᱢᱟ ᱞᱮᱠᱟᱱ ᱥᱚᱵᱡᱤ ᱜᱮ᱾
ᱦᱳᱭ᱾
ᱟᱵᱮᱱ ᱵᱤᱱ ᱞᱟᱹᱭ ᱠᱮᱫ ᱞᱮᱠᱟ᱾ ᱟᱹᱞᱩ ᱥᱮ ᱯᱚᱴᱚᱞ ᱠᱚ ᱡᱷᱚᱛᱚ ᱜᱮ ᱢᱟᱱᱮ ᱰᱷᱮᱸᱲᱚᱥ ᱠᱚ᱾ ᱟᱨᱦᱚᱸ ᱟᱭᱢᱟ ᱜᱮ ᱥᱚᱵᱡᱤ ᱢᱮᱱᱟᱜ ᱠᱟᱜ-ᱟ ᱟᱹᱞᱤᱧ ᱫᱚ ᱱᱟᱜᱠᱷᱟᱱ ᱨ ᱧᱩᱛᱩᱢ ᱠᱚᱫᱚ ᱵᱟᱹᱞᱤᱧ ᱵᱟᱲᱟᱭᱟ᱾
ᱚᱜ ᱦᱳᱭ᱾
ᱟᱨ ᱚᱱᱮ ᱡᱟᱦᱟᱸ ᱵᱚᱱ ᱢᱮᱛᱟᱜ ᱠᱟᱱᱟ ᱛᱩᱨᱢᱩᱡᱽ ᱥᱮ ᱡᱚᱸᱰᱨᱟ᱾
ᱦᱳᱭ ᱚᱱᱟ ᱠᱚᱦᱚᱸ ᱪᱟᱥ ᱫᱚ ᱦᱩᱭᱩᱜ ᱜᱮᱭᱟ ᱵᱟᱝ? ᱟᱫᱚ ᱢᱮᱱᱫᱟᱞᱤᱧ ᱚᱱᱟᱫᱚ ᱚᱲᱟᱜ ᱡᱚᱢ ᱥᱩᱢᱩᱝ ᱜᱮ ᱥᱮ ᱠᱟᱹᱣᱰᱤ ᱟᱨᱡᱤ ᱟᱹᱣᱨᱤ ᱟᱨᱡᱟᱣ ᱞᱟᱹᱜᱤᱫ ᱦᱚᱸ?
ᱦᱳᱭ ᱱᱟᱜ ᱠᱷᱟᱱ, ᱟᱹᱞᱤᱧ ᱫᱚ ᱱᱟᱜ ᱠᱷᱟᱱ ᱚᱱᱠᱟ ᱟᱞᱮ ᱥᱮᱫ ᱫᱚ ᱠᱟᱹᱣᱰᱤ ᱟᱨᱡᱟᱣ ᱞᱟᱹᱜᱤᱫ ᱜᱮᱠᱚ ᱨᱚᱦᱚᱭ ᱜᱮᱭᱟ ᱢᱟᱱᱮ᱾ ᱡᱟᱦᱟᱸᱭᱟᱜ ᱫᱚ ᱡᱟᱭᱜᱟ ᱠᱚ ᱢᱟᱱᱮ ᱠᱟᱹᱴᱤᱡ ᱡᱟᱹᱥᱛᱤ ᱧᱚᱜ ᱢᱮᱱᱟᱜ ᱟᱠᱟᱫ ᱛᱟᱠᱚᱣᱟ᱾
ᱚᱜ ᱦᱳᱭ᱾
ᱩᱱᱠᱩ ᱫᱚ ᱱᱟᱜ ᱠᱟᱹᱣᱰᱤ ᱟᱨᱡᱟᱣ ᱞᱟᱹᱜᱤᱫ ᱠᱚ ᱨᱚᱦᱚᱭᱟ᱾
ᱦᱳᱭ᱾
ᱟᱨ ᱡᱟᱸᱦᱟᱭᱟᱜ ᱚᱝᱠᱟ ᱢᱟᱱᱮ ᱠᱚᱢ ᱠᱚᱢ ᱢᱮᱱᱟᱜ ᱟᱠᱟᱫ ᱛᱟᱠᱚᱣᱟ ᱵᱮᱥᱤ ᱡᱟᱹᱥᱛᱤ ᱫᱚ ᱵᱟᱝ᱾
ᱦᱳᱭ᱾
ᱟᱫᱚ ᱩᱝᱠᱩ ᱫᱚ ᱱᱟᱜ ᱚᱝᱠᱟ ᱡᱚᱢ ᱥᱩᱢᱩᱝ ᱜᱮᱠᱚ ᱨᱚᱦᱚᱭᱟ᱾
ᱮᱜ ᱚ, ᱟᱪᱪᱷᱟ᱾
ᱦᱳᱭ᱾
ᱦᱳᱭ ᱛᱚ ᱠᱚᱢ ᱵᱤᱥᱤ ᱨᱚᱦᱚᱭ ᱠᱟᱜ ᱞᱟᱜᱟᱜ-ᱟ ᱥᱮ᱾
ᱦᱳᱭ᱾
ᱦᱳᱭ ᱩᱛᱩ, ᱩᱛᱩ ᱡᱚᱢ ᱞᱟᱹᱜᱤᱫ ᱦᱚᱸᱛᱚ ᱠᱤᱨᱤᱧ ᱞᱟᱜᱟᱜ-ᱟ᱾
ᱦᱳᱭ ᱦᱳᱭ᱾
ᱦᱳᱭ᱾
ᱟᱫᱚ ᱱᱟᱦᱟᱜ ᱞᱤᱧ ᱞᱟᱹᱭᱫᱟ ᱟᱹᱵᱤᱱ ᱥᱮᱫ ᱢᱟ ᱵᱤᱱ ᱞᱟᱹᱭ᱾ ᱪᱮᱠᱟ ᱠᱟᱱᱤᱧ ᱥᱚᱵᱡᱤ ᱠᱚᱯᱮ ᱨᱚᱦᱚᱭᱟ᱾
ᱦᱳᱭ᱾
ᱟᱫᱚ ᱱᱟᱜ ᱟᱵᱤᱱ ᱥᱮᱫ ᱫᱚ ᱚᱝᱠᱟ ᱟᱹᱞᱩ ᱵᱤᱱ ᱞᱟᱹᱭ ᱠᱮᱜ-ᱟ ᱡᱟᱹᱥᱛᱤ ᱠᱚ ᱪᱟᱥᱟ ᱟᱫᱚ ᱱᱟᱜ ᱚᱱᱟ ᱠᱚᱫᱚ ᱪᱮᱫ ᱪᱮᱫᱠᱟ ᱠᱟᱛᱮᱫ ᱠᱚ ᱨᱚᱦᱚᱭ ᱛᱮ?
ᱪᱮᱫ ᱞᱮᱠᱟ ᱠᱟᱛᱮ ᱠᱚ ᱨᱚᱦᱚᱭᱟ?
ᱦᱮᱸ
ᱦᱳᱭ, ᱮᱜ ᱡᱮᱢᱚᱱ ᱚᱱᱮ ᱟᱹᱞᱩ ᱟᱨᱠᱤ ᱪᱮᱫ ᱞᱮᱠᱟᱱᱟᱜ ᱵᱚᱱ ᱡᱚᱢ ᱮᱫᱟ᱾ ᱚᱱᱠᱟᱱᱟᱜ ᱜᱮ ᱟᱨᱠᱤ ᱡᱟᱸᱦᱟᱸ ᱢᱤᱫ ᱥᱩᱢᱚᱭ ᱫᱚ ᱯᱚᱝᱜᱚᱜᱼᱟ ᱩᱱ ᱥᱚᱢᱚᱭ ᱫᱚ ᱟᱨᱠᱤ᱾ ᱠᱤ, ᱫᱚᱦᱚ ᱠᱟᱜ ᱠᱷᱟᱱ ᱫᱚ ᱚᱱᱟ ᱫᱚ ᱯᱚᱝᱚᱜ ᱜᱮᱭᱟ, ᱟᱫᱚ ᱦᱳᱭ ᱚᱱᱟ ᱠᱚᱜᱮ ᱠᱟᱹᱴᱤᱡ ᱦᱳᱭ, ᱜᱮᱜ ᱜᱮᱜ ᱠᱟᱛᱮ ᱚᱱᱟ ᱫᱚ ᱢᱟᱴ ᱨᱮ ᱟᱫᱚ ᱠᱤ ᱚᱱᱠᱟᱱᱟᱜ ᱤᱭᱟᱹ ᱧᱟᱢᱚᱜ-ᱟ᱾ ᱡᱟᱸᱦᱟ ᱫᱚ ᱱᱟᱦᱮᱞ ᱞᱮᱠᱟᱱᱟᱜ ᱜᱮ ᱟᱨᱠᱤ ᱧᱟᱢᱚᱜᱼᱟ᱾ ᱚᱱᱟ ᱫᱚ ᱚᱱᱟ ᱛᱮᱠᱚ ᱚᱨᱟ ᱟᱨ ᱚᱱᱟ ᱫᱚ ᱥᱩᱫᱩ ᱠᱚ, ᱫᱚᱦᱚ ᱤᱫᱤᱭᱟ ᱵᱤᱫ ᱤᱫᱤᱭᱟ ᱠᱚ ᱟᱹᱞᱩ ᱛᱮᱫ᱾
ᱚ ᱟᱪᱪᱷᱟ ᱟᱫᱚ ᱚᱱᱟ ᱫᱚ ᱦᱚᱲ ᱫᱟᱨᱟᱭ
ᱦᱳᱭ ᱟᱫᱚ ᱡᱟ ᱡᱮᱢᱚᱱ ᱪᱮᱫ ᱞᱮᱠᱟ ᱡᱟᱸᱦᱟᱸᱭᱟᱜ ᱵᱮᱥᱤ ᱦᱟᱥᱟ ᱠᱚ ᱢᱮᱱᱟᱜ ᱟᱠᱟᱫ ᱛᱟᱭᱟ᱾ ᱵᱮᱥᱤ ᱧᱚᱜ ᱪᱟᱥᱟᱭ ᱟᱫᱚ ᱡᱟᱸᱦᱟ ᱮᱠᱞᱟᱛᱮ ᱵᱟᱭ ᱫᱟᱲᱮᱭᱟᱜᱼᱟ ᱩᱱᱤ ᱫᱚ ᱦᱚᱲᱮ ᱞᱟᱜᱟᱣ ᱠᱚᱣᱟᱭ ᱟᱨ ᱡᱟᱸᱦᱟᱭ ᱱᱤᱡᱮ ᱥᱩᱢᱩᱝ ᱜᱮ ᱮᱢ ᱫᱟᱲᱮᱭᱟᱜᱼ-ᱟᱭ ᱟᱫᱚ ᱩᱱᱤ ᱫᱚ ᱦᱚᱲ ᱵᱟᱭ ᱞᱟᱜᱟᱣ ᱠᱚᱣᱟᱭ᱾ ᱱᱤᱡᱮ ᱛᱮ ᱦᱚᱸ ᱠᱚ ᱠᱚᱨᱟᱣ ᱜᱮᱭᱟ ᱟᱨ ᱦᱚᱲ ᱟᱛᱮᱜ ᱦᱚᱸ ᱦᱳᱭ, ᱟᱫᱚ ᱢᱮᱱ ᱫᱟᱞᱤᱧ ᱚᱱᱟ ᱟᱞᱩ ᱫᱚ ᱯᱚᱴᱚᱢ ᱠᱟᱜ ᱠᱷᱟᱱ ᱜᱮ ᱦᱳᱭᱳᱜ-ᱟ᱾
ᱚ ᱦᱟᱥᱟ ᱛᱮ᱾
ᱦᱳᱭ᱾
ᱵᱟᱠᱷᱟᱱ ᱛᱚ ᱟᱞᱩ ᱨᱚᱦᱚᱭ ᱨᱮᱱᱟᱜ ᱦᱚᱛᱚ ᱟᱸᱡᱚᱢ ᱵᱟᱲᱟ ᱟᱠᱟᱜ ᱞᱤᱧ ᱚᱱᱠᱟ ᱢᱮᱥᱤᱱ ᱛᱮᱠᱚ ᱨᱚᱦᱚᱭ ᱵᱟᱲᱟᱭ ᱜᱮᱭᱟ ᱛᱚ᱾
ᱦᱳᱭ
ᱢᱮᱥᱤᱱ ᱜᱟᱹᱰᱤ ᱠᱚ ᱛᱳᱫ ᱟᱠᱟᱱᱟ, ᱦᱳᱭ ᱡᱟᱸᱦᱟ ᱫᱚ ᱜᱟᱹᱰᱤ ᱛᱮ᱾
ᱦᱮᱸ, ᱜᱟᱹᱰᱤ ᱛᱮᱦᱚᱸ ᱠᱚ ᱨᱚᱦᱚᱭ ᱜᱮᱭᱟ ᱟᱨ ᱦᱚᱲ ᱛᱮᱦᱚᱸ ᱠᱚ ᱨᱚᱦᱚᱭ ᱜᱮᱭᱟ᱾ ᱟᱞᱮ ᱥᱮᱫ ᱫᱚ ᱵᱤᱥᱤ ᱚᱱᱮ ᱦᱚᱲ ᱛᱮᱜᱮ ᱵᱤᱥᱤ ᱞᱮ ᱨᱚᱦᱚᱭ ᱦᱚᱪᱚᱭ ᱜᱮᱭᱟ, ᱡᱮᱢᱚᱱ ᱟᱞᱮ ᱦᱚᱸᱞᱮ ᱨᱚᱦᱚᱭ ᱜᱮᱭᱟ ᱦᱚᱲ ᱦᱚᱞᱮ ᱨᱚᱦᱚᱭ ᱦᱚᱪᱚ ᱠᱚᱜᱮᱭᱟ᱾
ᱟᱪᱪᱷᱟ ᱟᱪᱷᱟ ᱟᱪᱷᱟ᱾
ᱦᱳᱭ
ᱚ
ᱟᱹᱰᱤ ᱠᱷᱩᱵ ᱠᱚᱢ ᱜᱮ ᱜᱟᱹᱰᱤ ᱛᱮᱫᱚ ᱠᱚ ᱨᱚᱦᱚᱭ ᱦᱚᱪᱚᱭ ᱜᱮᱭᱟ ᱟᱞᱮ ᱚᱱᱛᱮ ᱫᱚ᱾
ᱚ, ᱟᱪᱪᱷᱟ᱾
ᱦᱳᱭ᱾
ᱟᱨ ᱟᱹᱞᱤᱧ ᱥᱮᱫ ᱦᱚᱸ ᱱᱟᱜ ᱚᱱᱠᱟ ᱟᱵᱮᱱ ᱵᱤᱱ ᱞᱟᱹᱭ ᱠᱮᱫ ᱞᱮᱠᱟ᱾
ᱟᱞᱤᱧ ᱥᱮᱫ ᱦᱚᱸ ᱚᱱᱠᱟ, ᱦᱳᱭ ᱦᱳᱭ ᱟᱞᱮ ᱦᱚᱸᱱᱟᱜ ᱠᱷᱟᱱ ᱦᱚᱲ ᱟᱛᱮᱫ ᱜᱮ᱾ ᱟᱫᱚ ᱱᱟᱜ ᱜᱟᱹᱲᱤ ᱜᱟᱹᱲᱤ ᱦᱳᱠ ᱟ. ᱜᱩ ᱫᱚ ᱟᱹᱜᱩᱭ ᱜᱮᱭᱟ ᱡᱟᱸᱦᱟᱸᱭ ᱫᱚ ᱢᱟ ᱚᱱᱠᱟ ᱡᱚᱥᱛᱤ ᱧᱚᱜ ᱡᱟᱭᱜᱟ ᱠᱚ ᱢᱮᱱᱟᱜ ᱟᱠᱟᱫ᱾ ᱟᱹᱰᱤ ᱡᱟᱹᱥᱛᱤ ᱧᱚᱜ, ᱟᱫᱚ ᱩᱱᱠᱩ ᱫᱚ ᱱᱟᱜ ᱚᱱᱠᱟ ᱜᱟᱹᱰᱤ ᱛᱮᱠᱚ ᱟᱹᱜᱩ ᱠᱟᱛᱮᱫ ᱠᱚ ᱨᱚᱦᱚᱭᱟ᱾
ᱦᱳᱭ
ᱟᱫᱚ ᱟᱫᱚᱞᱤᱧ ᱞᱟᱹᱭᱫᱟ ᱟᱹᱵᱤᱱ ᱥᱮᱫ ᱚᱱᱠᱟ ᱪᱮᱫ? ᱛᱮᱠᱚ ᱚᱱᱟ ᱟᱞᱩ ᱨᱚᱦᱚᱭ ᱛᱚ ᱟᱹᱰᱤ ᱡᱳᱨ ᱠᱷᱟ. ᱴᱟ. ᱞᱤ ᱢᱮᱱᱟᱜ ᱟᱠᱟᱜ-ᱟ᱾
ᱦᱳᱭ᱾
ᱟᱫᱚ ᱚᱱᱟ ᱨᱮᱱᱟᱜ ᱥᱟᱨ ᱠᱚᱦᱚᱸ ᱟᱹᱰᱤ ᱟᱭᱢᱟ ᱜᱮ ᱢᱮᱱᱟᱜ ᱟᱠᱟᱜ-ᱟ᱾
ᱦᱳᱭ ᱢᱮᱱᱟᱜ ᱟᱠᱟᱜ-ᱟ ᱥᱟᱨ ᱠᱚᱦᱚᱸ ᱟᱹᱰᱤ ᱟᱢᱫᱟ ᱜᱮ᱾
ᱦᱳᱭ ᱟᱫᱚ ᱱᱟᱜ ᱠᱷᱟᱱ ᱚᱱᱟ ᱵᱟᱨᱮ ᱛᱮᱵᱤᱱ ᱵᱟᱲᱟᱭᱟ ᱪᱮᱫ ᱠᱚᱠᱚ ᱮᱢᱟᱜ-ᱟ?
ᱦᱳᱭ ᱢᱮᱱᱫᱟᱞᱤᱧ ᱡᱮ ᱚᱱᱟ ᱥᱟᱨ ᱵᱟᱨᱮ ᱛᱮᱫᱚ ᱦᱟᱸᱜ ᱟᱹᱞᱤᱧ ᱫᱚ ᱩᱱᱟᱹᱜ ᱴᱟ ᱫᱚ ᱵᱟᱹᱞᱤᱧ ᱵᱟᱰᱟᱭᱟ᱾ ᱦᱚᱜ ᱚᱱᱠᱟ ᱫᱚ ᱵᱟᱝ ᱧᱮᱞ ᱵᱟᱲᱟ ᱦᱩᱭ ᱠᱟᱱᱟ ᱛᱚ,
ᱚ ᱟᱪᱪᱷᱟ ᱟᱪᱪᱷᱟ ᱟᱫᱚ ᱱᱟᱜ ᱤᱭᱟᱹ ᱚᱱᱠᱟ ᱱᱟᱦᱮᱞ ᱠᱚᱛᱮ ᱥᱤ ᱠᱟᱛᱮᱜ ᱜᱮᱠᱚ ᱦᱩᱸ ᱠᱷᱮᱛ ᱠᱚᱨᱮ ᱠᱚ ᱥᱤᱭᱟ ᱥᱮ ᱚᱱᱠᱟ ᱴᱟᱠᱴᱟᱨ ᱠᱚᱛᱮ?
ᱟᱸ ᱴᱮᱠᱴᱟᱨ ᱛᱮᱦᱚᱸ ᱠᱚ ᱥᱤ ᱜᱮᱭᱟ ᱟᱨ ᱱᱚᱝᱠᱟ ᱱᱟᱦᱮᱞ ᱛᱮᱦᱚᱸ ᱠᱚ ᱥᱤ ᱜᱮᱭᱟ ᱟᱫᱚ ᱱᱟᱦᱮᱞ ᱛᱮᱫᱚ, ᱵᱮᱥ ᱠᱷᱚᱭ ᱫᱚ ᱢᱟᱱᱮ ᱵᱟᱝ ᱢᱟᱱᱮ ᱪᱮᱜ ᱞᱤᱧ ᱞᱟᱹᱭᱟ ᱵᱟᱝ ᱤᱭᱟᱹᱜᱼᱟ ᱛᱚ ᱢᱟᱱᱮ ᱡᱮᱢᱚᱱ ᱟᱹᱞᱩ ᱨᱚᱦᱚᱭ ᱞᱮᱠᱷᱟᱱ ᱫᱚ ᱵᱷᱟᱜᱮ ᱧᱚᱜ ᱠᱟᱹᱴᱤᱜ ᱚᱱᱠᱟ ᱵᱮᱥᱤ ᱦᱟᱥᱟ ᱢᱟᱱᱮ ᱪᱤᱯ ᱢᱟᱱᱮ, ᱪᱮᱫ ᱰᱷᱮᱞᱠᱟ ᱰᱷᱮᱞᱠᱟ ᱛᱟᱦᱮᱸ ᱞᱮᱱᱠᱷᱟᱱ ᱵᱟᱝ ᱜᱟᱱᱚᱜ-ᱟ ᱥᱮ ᱚᱱᱠᱟ ᱫᱚ ᱠᱟᱹᱴᱤᱜ ᱠᱚᱥᱴᱚ ᱧᱚᱜ ᱜᱮᱭᱟ᱾ ᱟᱨ ᱴᱮᱠᱴᱟᱨ ᱛᱮ ᱥᱤ ᱞᱮᱠᱷᱟᱱ ᱫᱚ ᱚᱱ ᱰᱷᱮᱞᱠᱟ ᱢᱮᱞᱠᱟ ᱫᱚ ᱵᱟᱝ ᱛᱟᱦᱮᱱᱟ ᱛᱚ,
ᱦᱳᱭ ᱦᱳᱭ᱾
ᱦᱳᱭ ᱛᱚ ᱴᱮᱠᱴᱟᱨ ᱛᱮᱜᱮ ᱵᱤᱥᱤ ᱠᱚ ᱥᱤ ᱜᱮᱭᱟ᱾
ᱚᱸ ᱟ ᱪᱷᱟᱡ,
ᱩᱭ
ᱱᱟᱯᱟᱭ ᱜᱮ ᱛᱟᱦᱚᱞᱮ,
ᱦᱳᱭ ᱱᱟᱯᱟᱭ ᱫᱚ ᱱᱟᱯᱟᱭ ᱜᱮ᱾
ᱟᱫᱚ ᱢᱮᱱᱫᱟᱞᱤᱧ ᱛᱟᱦᱚᱞᱮ ᱟᱯᱮ ᱚᱱᱛᱮ ᱫᱚ ᱪᱮᱫ ᱛᱮᱠᱚ ᱥᱤ ᱜᱮᱭᱟ?
ᱦᱳᱭ ᱟᱞᱮᱥᱮᱜ ᱦᱚᱸ ᱱᱟᱜ ᱠᱷᱟᱱ ᱧᱮᱞ ᱞᱮᱠᱷᱟᱱ ᱫᱚ ᱚᱝᱠᱟ ᱵᱟᱱᱟᱨ ᱛᱮᱜᱮ ᱠᱚ ᱥᱤ ᱜᱮᱭᱟ᱾
ᱮᱸ ᱦᱳᱭ
ᱱᱟᱦᱮᱞ ᱛᱮᱦᱚᱸ ᱠᱚ ᱥᱤᱭᱟ ᱟᱨ ᱚᱱᱟ ᱴᱟᱠᱴᱟᱨ ᱛᱮᱦᱚᱸ ᱠᱚ ᱥᱤᱭᱟ᱾ ᱯᱳᱭᱞᱳ ᱫᱚ ᱱᱟᱜᱼᱱᱟᱜ ᱯᱳᱭᱞᱳ ᱫᱚ ᱱᱟᱜ ᱫᱚᱢᱮ ᱠᱮᱴᱮᱡ ᱥᱮ ᱰᱟᱝᱨᱤ ᱠᱚᱦᱚᱸ ᱠᱟᱹᱴᱤᱜ ᱠᱚ ᱠᱚᱥᱴᱚ ᱧᱚᱜᱚᱜᱼᱟ᱾ ᱟᱫᱚ ᱱᱟᱜ ᱚᱱᱟ ᱛᱮᱫᱚ ᱛᱟᱨ ᱯᱩᱭᱞᱳ ᱫᱚ ᱴᱟᱠᱴᱟᱨ ᱛᱮᱜᱮ ᱥᱤ ᱦᱚᱪᱚᱭᱟ᱾
ᱦᱳᱭ,
ᱚᱱᱟ ᱦᱟᱥᱟ ᱞᱟᱹᱵᱤᱫ ᱠᱟᱛᱮᱜ ᱤᱱᱟᱹ ᱛᱟᱭᱚᱢ ᱰᱟᱝᱨᱟ ᱛᱮᱜᱮᱞᱮ ᱥᱤ ᱞᱟᱹᱦᱩᱫᱟ᱾
ᱚᱻ ᱟᱪᱪᱷᱟ ᱟᱹᱰᱤ ᱱᱟᱯᱟᱭ,
ᱦᱳᱭ ᱚᱱᱟᱠᱚ ᱞᱟᱹᱦᱩᱫ ᱵᱟᱲᱟ ᱠᱟᱛᱮᱜ ᱜᱮ ᱫᱤᱭᱮ ᱦᱟᱥᱟ ᱠᱚᱞᱮ ᱥᱟᱹᱛ ᱛᱟ ᱥᱟᱹᱛ ᱵᱟᱲᱟ ᱠᱟᱛᱮᱜ ᱜᱮ ᱥᱟᱨ ᱠᱚᱞᱮ ᱮᱢ ᱟᱜᱼᱟ ᱚᱱᱟ ᱛᱟᱭᱚᱢ ᱜᱮ ᱟᱫᱚ ᱟᱹᱞᱩ ᱞᱮ ᱵᱟᱹᱭᱥᱟᱹᱣᱟ᱾
ᱚᱻᱟᱹᱰᱤ ᱱᱟᱯᱟᱭ ᱛᱟᱦᱚᱞᱮ
ᱦᱳᱭ ᱦᱳᱭ᱾
ᱦᱳᱭ,
ᱦᱮᱸ ᱛᱚ ᱞᱮᱭᱫᱟᱹᱤᱧ ᱛᱟᱦᱚᱞᱮ ᱚᱠᱛᱚ ᱠᱚᱦᱚᱸ ᱦᱳᱭ ᱦᱮᱜ ᱱᱟ
ᱦᱳᱭ ᱚᱠᱛᱚ ᱠᱚᱦᱚᱸ ᱦᱩᱭᱱᱟ᱾
ᱟᱹᱞᱤᱧ ᱢᱟ ᱟᱹᱵᱮᱱ ᱥᱟᱛᱮᱜ ᱜᱟᱞᱢᱟᱨᱟᱣ ᱠᱟᱛᱮᱜ ᱟᱹᱰᱰᱤ ᱡᱳᱨ ᱜᱮ ᱢᱚᱸᱡᱽ ᱞᱤᱧ ᱵᱩᱡᱷᱟᱹᱣ ᱠᱮᱜᱼᱟ᱾
ᱩᱸ ᱟᱹᱞᱤᱧ ᱦᱚᱸ ᱱᱟᱯᱟᱭ ᱜᱮᱞᱤᱧ ᱵᱩᱡᱷᱟᱹᱣ ᱠᱮᱜᱼᱟ ᱟᱹᱵᱤᱱ ᱥᱟᱞᱟᱜ ᱨᱚᱯᱚᱲ ᱠᱟᱛᱮᱜ᱾
ᱟᱪᱪᱷᱟ ᱪᱷᱟ ᱦᱳᱭ ᱦᱳᱭ, ᱛᱟᱦᱚᱞᱮ ᱚᱠᱛᱚ ᱠᱚ ᱟᱨᱚ ᱛᱟᱭᱚᱢ ᱫᱷᱟᱨᱟᱢ ᱧᱟᱢ ᱞᱮᱝᱠᱷᱟᱱ ᱚᱝᱠᱟ ᱜᱮ ᱜᱟᱞᱢᱟᱨᱟᱣ ᱦᱩᱭᱩᱜ ᱦᱟᱸᱜ,
ᱦᱳᱭ᱾